ᱦᱮᱞᱳ
ᱦᱮᱞᱳ
ᱦᱮᱞᱳ ᱦᱮᱸ ᱨᱚᱲ ᱟᱸᱡᱚᱢᱚᱜ ᱠᱟᱱᱟ?
ᱦᱮᱸ ᱱᱤᱛᱳᱜ ᱫᱚ ᱟᱸᱡᱚᱢᱚᱜ ᱠᱟᱱᱟ ᱾
ᱛᱚ ᱦᱮᱸ ᱛᱚ
ᱟᱪᱪᱷᱟ ᱞᱟᱹᱭ ᱫᱟᱞᱤᱧ ᱢᱟᱱᱮ ᱟᱯᱮᱭᱟᱜ ᱢᱟᱱᱮ ᱥᱮᱨᱚᱠᱚᱢ ᱵᱟᱥ ᱢᱟᱱᱮ ᱥᱮᱨᱚᱠᱚᱢ ᱟᱯᱮᱭᱟᱜ ᱥᱩᱨ ᱥᱩᱯᱩᱨ ᱨᱮᱱᱟ ᱵᱟᱡᱟᱨ ᱵᱚᱞᱛᱮ ᱫᱚ ᱢᱟᱱᱮ ᱛᱤᱱᱟᱹᱜ ᱠᱷᱟᱱ. ᱞ ᱨᱮ ᱢᱮᱱᱟᱜ ᱛᱟᱯᱮᱭᱟ? ᱢᱟᱱᱮ ᱪᱮᱫ ᱪᱮᱫ ᱵᱟᱡᱟᱨ ᱠᱚ ᱞᱟᱹᱭ ᱜᱮᱭᱟ ᱚᱱᱠᱟᱱᱟᱜ ᱥᱮ ᱨᱚᱠᱚᱢ ᱵᱟᱡᱟᱨ ᱵᱚᱞᱛᱮ
ᱟᱸᱻ ᱟᱞᱮ ᱥᱩᱨ ᱥᱩᱯᱩᱨ ᱢᱟ ᱫᱚᱢᱮ ᱥᱩᱨ ᱥᱩᱯᱩᱨ ᱫᱚ ᱵᱟᱹᱱᱩᱜ ᱟᱠᱟᱫ ᱛᱟᱞᱮᱭᱟ ᱡᱟᱹᱥᱛᱤ ᱧᱚᱜ ᱜᱮ ᱰᱤᱥᱴᱮᱱᱥ ᱯᱨᱟᱭ ᱯᱚᱱᱨᱳ ᱵᱟᱭᱤᱥ ᱠᱤᱞᱳᱢᱤᱴᱟᱨ ᱥᱟ. ᱜᱤᱧ ᱨᱮ ᱞᱮᱛᱟᱞᱮ ᱵᱟᱡᱟᱨ ᱠᱚᱫᱚ ᱚᱸᱰᱮ ᱠᱷᱚᱱᱟᱜ ᱜᱮ ᱡᱷᱚᱛᱚ ᱠᱤᱪᱷᱩ
ᱟᱪᱪᱷᱟ ᱟᱪᱪᱷᱟ ᱚᱱᱮ ᱛᱚ ᱰᱤᱥᱴᱮᱱᱥ ᱜᱮᱭᱟ ᱟᱨ ᱢᱟᱱᱮ ᱥᱮᱨᱚᱠᱚᱢ ᱵᱤᱨ ᱠᱚ ᱢᱮᱱᱟᱜ ᱛᱟᱯᱮᱭᱟ ᱥᱮ? ᱠᱚᱨᱮ ᱫᱚ ᱥᱮᱨᱚᱠᱚᱢ ᱵᱚᱛᱚᱨᱟᱱ ᱡᱤᱵᱽ ᱡᱤᱭᱟᱹᱞᱤ ᱠᱚ ᱵᱟᱹᱱᱩᱜ ᱠᱚᱣᱟ?
ᱵᱟᱝ ᱵᱟᱝ ᱚᱱᱠᱟ ᱫᱚ ᱵᱟᱹᱱᱩᱜ ᱠᱟᱜ ᱠᱚᱣᱟ ᱾
ᱚᱱᱮ ᱠᱩᱞ ᱦᱟᱹᱛᱤ ᱵᱟᱱᱟ ᱚᱱᱠᱟᱱ ᱴᱟᱭᱤᱯ ᱠᱚ ᱟᱨᱠᱤ
ᱟᱞᱮ ᱱᱚᱛᱮ ᱫᱚ ᱵᱟᱝ ᱵᱟᱝ ᱚᱱᱠᱟ ᱠᱚᱫᱚ ᱵᱟᱝᱜᱮ ᱠᱷᱩᱵ ᱫᱚ ᱵᱟᱭ ᱟᱡᱚᱢᱟ ᱠᱟᱱᱟ ᱡᱮ ᱦᱮᱸ ᱚᱸᱰᱮ ᱚᱱᱠᱟ ᱦᱳᱭ ᱠᱟᱱᱟ ᱡᱮ ᱢᱟᱱᱮ ᱦᱳᱭᱛᱚ ᱱᱚᱝᱠᱟ ᱦᱩᱭ ᱞᱮᱱᱜᱮ ᱞᱟᱦᱟᱛᱮ ᱦᱳᱭᱛᱳ ᱟᱹᱰᱤ ᱵᱮᱥᱤ ᱵᱮᱥᱤᱨ ᱵᱷᱟᱜᱽ ᱡᱟᱭᱜᱟ ᱨᱮᱜᱮ ᱦᱟᱹᱛᱤ ᱨᱮᱱᱟᱜ ᱵᱤᱥᱤ ᱩᱛᱯᱟᱛ ᱧᱮᱞᱚᱜᱼᱟ ᱟᱞᱮ ᱱᱚᱛᱮ ᱫᱚ ᱵᱤᱨ ᱜᱮ ᱠᱟᱱᱟ ᱠᱤᱱᱛᱩ ᱦᱟᱛᱤ ᱨᱮᱱᱟᱜ ᱫᱚ ᱛᱚᱯᱷᱟᱛ ᱫᱚ ᱵᱟᱹᱱᱩᱜ ᱠᱟᱜᱼᱟ ᱠᱷᱩᱵ ᱟᱹᱰᱤ ᱵᱚᱪᱷᱚᱨ ᱨᱮ ᱦᱳᱭᱛᱚ ᱢᱤᱫ ᱫᱷᱟᱣ ᱠᱚ ᱦᱤᱡᱩᱜᱼᱟ ᱡᱟᱦᱟᱸ ᱥᱟᱭᱤᱰ ᱜᱮ ᱛᱮᱠᱚ ᱯᱟᱨᱚᱢ ᱪᱟᱞᱟᱜᱼᱟ ᱾ ᱛᱟᱦᱮᱸ ᱠᱟᱛᱮᱫ ᱡᱮ ᱚᱲᱟᱜ ᱨᱮ ᱡᱚᱢ ᱧᱩ ᱥᱮ ᱟᱱᱟᱡ ᱠᱚ ᱟᱵᱚ ᱫᱚ ᱱᱚᱣᱟ ᱡᱤᱱᱤᱥ ᱦᱟᱸ ᱱᱚᱣᱟ ᱠᱷᱟᱹᱛᱤᱨ ᱵᱟᱭ ᱦᱩᱭᱩᱜᱼᱟ ᱠᱚᱱ ᱛᱚ ᱵᱮᱥᱤᱨ ᱵᱷᱟᱜ ᱟᱨ ᱴᱟᱭᱤᱢ ᱜᱮ ᱧᱮᱞᱚᱜᱼᱟ ᱟᱞᱮᱫ ᱫᱚ ᱥᱚᱵᱡᱤ ᱨᱮᱱᱟᱜ ᱪᱟᱥ ᱟᱣ ᱟᱹᱰᱤ ᱠᱚᱢ ᱜᱮᱭᱟ ᱡᱟᱦᱟᱸ ᱨᱮᱫᱚ ᱚᱲᱟᱜ ᱡᱚᱢ ᱞᱮᱠᱟᱜᱮ ᱥᱩᱫᱩ ᱟᱨ ᱚᱱᱠᱟᱛᱮ ᱦᱳᱭᱛᱚ ᱵᱟᱠᱚ ᱧᱟᱢᱟ ᱡᱚᱢ ᱞᱮᱠᱟᱱᱟᱜ ᱡᱟᱦᱟᱸ ᱚᱱᱟ ᱠᱷᱟᱹᱛᱤᱨ ᱦᱚᱭᱛᱚ ᱛᱟᱦᱮᱸ ᱦᱚᱸ ᱟᱠᱚ ᱯᱚᱠᱠᱷᱮ ᱵᱟᱝ ᱥᱚᱢᱵᱷᱚᱵᱚᱜᱼᱟ ᱢᱚᱱᱮ ᱦᱚᱭ
ᱦᱮᱸ ᱛᱚ ᱦᱮᱸ
ᱦᱩᱸ
ᱢᱟᱱᱮ ᱟᱨ ᱱᱚ ᱡᱟ ᱦᱳᱲᱳ ᱨᱚᱦᱚᱭ ᱫᱤᱱ ᱟᱨ ᱱᱚᱝᱠᱟᱱ ᱴᱟᱭᱤᱢ ᱵᱟᱠᱚ ᱦᱳᱭᱳᱜ ᱜᱮᱭᱟ ᱥᱮ ᱦᱳᱲᱳ ᱦᱩᱭᱱᱟ ᱥᱮ ᱱᱚᱝᱠᱟᱱ, ᱱᱚᱝᱠᱟᱱ ᱴᱟᱭᱤᱢ ᱠᱚ ᱵᱟᱝ ᱠᱚ ᱦᱤᱡᱩᱜ ᱜᱮᱭᱟ
ᱚ ᱵᱟᱝ ᱵᱟᱝ ᱚᱱᱠᱟ ᱫᱚ ᱵᱟᱠᱚ ᱦᱤᱡᱩᱜ ᱜᱮᱭᱟ
ᱟᱪᱪᱷᱟ ᱟᱪᱪᱷᱟ ᱢᱟᱱᱮ ᱟᱞᱮ ᱥᱳᱨ ᱥᱮ ᱢᱟᱱᱮ ᱢᱮᱱᱟᱜᱼᱟ ᱟᱨᱠᱤ ᱵᱤᱨ ᱠᱚ ᱟᱞᱮ ᱥᱳᱨ ᱨᱮᱫᱚ ᱵᱟᱹᱱᱩᱜᱼᱟ ᱴᱷᱤᱠ ᱜᱮᱭᱟ ᱠᱟᱹᱴᱤᱡ ᱰᱤᱥᱴᱮᱱᱥ ᱨᱮ ᱢᱮᱱᱟᱜᱼᱟ ᱟᱨᱠᱤ ᱢᱟᱱᱮ ᱚᱱᱟ ᱥᱟᱭᱤᱰ ᱫᱚ ᱠᱟᱹᱴᱤᱡ ᱢᱟᱱᱮ ᱟᱹᱰᱤ ᱡᱳᱨ ᱦᱟᱹᱛᱤᱭᱟᱜ ᱩᱛᱯᱟᱛ ᱠᱟᱹᱴᱤᱡ ᱟᱨᱠᱤ ᱟᱹᱰᱤ ᱵᱤᱥᱤ ᱡᱮ ᱢᱟᱱᱮ ᱢᱟᱱᱮ ᱯᱨᱟᱭ ᱜᱮᱠᱚ ᱛᱟᱦᱮᱱᱟ ᱟᱨᱠᱤ ᱵᱟᱝ ᱠᱚ ᱪᱟᱞᱟᱜ ᱜᱮᱭᱟ, ᱢᱟᱱᱮ ᱪᱟᱞᱟᱜ ᱨᱮᱦᱚᱸ ᱠᱚ ᱢᱤᱫᱴᱮᱱ ᱡᱩᱫᱤ ᱪᱟᱞᱟᱭ ᱱᱟᱭ ᱛᱟᱦᱞᱮ ᱚᱱᱠᱟ ᱟᱨ ᱢᱤᱫᱴᱮᱱ ᱚᱱᱠᱟ ᱠᱚ ᱦᱤᱡᱩᱜ ᱜᱮᱭᱟ ᱟᱨᱠᱤ ᱢᱟᱱᱮ ᱢᱟᱱᱮ ᱛᱟᱦᱮᱸ ᱫᱚ ᱢᱟᱱᱮ ᱯᱨᱟᱭ ᱠᱚ ᱛᱟᱦᱮᱸᱱᱟ ᱠᱟᱹᱴᱤᱡ ᱩᱯᱟᱛ ᱵᱟᱲᱟᱭ ᱜᱮᱭᱟ ᱠᱚ ᱡᱩᱫᱤ ᱨᱮᱸᱜᱮᱡ ᱴᱮᱸᱜᱮᱡ ᱠᱚᱣᱟ ᱥᱮ ᱢᱟᱱᱮ ᱚᱲᱟᱜ ᱥᱩᱨ ᱠᱷᱚᱱᱟᱜ ᱡᱟᱜᱮ ᱛᱟᱦᱮᱱ ᱡᱩᱫᱤ ᱡᱚ ᱵᱮᱞᱮ ᱠᱚ ᱩᱞ ᱵᱮᱞᱮ ᱩᱞ ᱠᱟᱱᱴᱷᱟᱲ ᱠᱚ ᱛᱟᱦᱮᱱᱟ ᱥᱮ ᱢᱟᱱᱮ ᱥᱟᱱᱟᱢ ᱞᱮᱠᱟᱱᱟᱜ ᱢᱟᱱᱮ ᱚᱲᱟᱜ ᱥᱳᱨ ᱨᱮ ᱛᱟᱦᱮᱸ ᱨᱮᱦᱚᱸ ᱚᱲᱟᱜ ᱥᱳᱨ ᱨᱮ ᱦᱮᱡ ᱠᱟᱛᱮ ᱚᱱᱠᱟ ᱢᱟᱱᱮ ᱡᱚᱢᱟᱠᱚ ᱠᱚ ᱟᱨᱠᱤ ᱟᱨ ᱥᱮᱨᱚᱠᱚᱢ ᱡᱩᱫᱤ ᱚᱲᱟᱜ ᱛᱟᱯᱚᱨᱮ ᱡᱩᱫᱤ ᱚᱱᱠᱟ ᱥᱚ ᱢᱚ ᱠᱚ ᱢᱟᱱᱮ ᱫᱚᱢᱮ ᱥᱚ ᱠᱚ ᱧᱟᱢ ᱜᱮᱭᱟ ᱥᱮ ᱩᱱᱠᱩ ᱫᱚ ᱠᱟᱹᱴᱤᱡ ᱠᱷᱟᱱ ᱜᱮ ᱢᱟᱱᱮ ᱚᱱᱠᱟ ᱦᱮᱸ ᱚᱲᱟᱜ ᱠᱚᱦᱚᱸ ᱡᱩᱫᱤ ᱚᱲᱟᱜ ᱥᱳᱨ ᱠᱚᱨᱮ ᱵᱟᱭᱨᱮ ᱯᱷᱟᱸᱠᱟ ᱧᱚᱜ ᱨᱮ ᱛᱟᱦᱮᱱᱟ ᱛᱟᱦᱞᱮ ᱢᱟᱱᱮ ᱚ ᱡᱩᱫᱤ ᱠᱚ ᱢᱟᱱᱮ ᱚᱲᱟᱜ ᱢᱟᱱᱮ ᱵᱷᱤᱛᱤᱨ ᱨᱮ ᱛᱟᱦᱮ ᱨᱮᱦᱚᱸ ᱥᱮ ᱚᱱᱠᱟ ᱢᱟᱱᱮ ᱦᱟᱹᱛᱲᱟᱹᱣ ᱠᱟᱛᱮᱜ ᱚᱱᱠᱟ ᱳᱰᱳᱜ ᱵᱟᱲᱟ ᱠᱟᱜ ᱜᱮᱭᱟ ᱠᱚ ᱚᱱᱠᱟ ᱧᱮᱞ ᱵᱟᱲᱟ ᱦᱳᱭ ᱠᱟᱱᱟ ᱪᱟᱞᱟᱣ ᱵᱟᱲᱟ ᱦᱳᱭ ᱠᱟᱱᱟ ᱚᱱᱠᱟ ᱦᱮᱸᱛᱚ ᱢᱟᱱᱮ ᱟᱹᱰᱤ ᱵᱤᱥᱤ
ᱚ ᱦᱮᱸ ᱚᱱᱛᱮ ᱫᱚ ᱟᱹᱞᱤᱧ ᱦᱚᱞᱤᱧ ᱟᱸᱡᱚᱢ ᱠᱟᱜ ᱜᱮᱭᱟ ᱡᱮ ᱚᱱᱠᱟ ᱦᱳᱭᱳᱜ ᱜᱮᱭᱟ ᱟᱫᱚ ᱟᱹᱞᱤᱧ ᱢᱟ ᱪᱟᱞᱟᱣ ᱠᱚᱫᱚ ᱵᱟᱝ ᱟᱨ ᱥᱚᱪᱚᱨᱟᱪᱚᱨ ᱧᱮᱞ ᱦᱚ ᱵᱟᱝ ᱟᱨ ᱟᱫᱚ ᱱᱚᱣᱟ ᱡᱤᱱᱤᱥ ᱫᱚ ᱠᱟᱹᱡ ᱵᱮᱥᱤᱴᱟᱜ ᱜᱮ ᱵᱚᱛᱚᱨ ᱛᱚ ᱨᱮᱱᱟᱜ ᱦᱳᱭᱳᱜᱼᱟ ᱡᱩᱫᱤ ᱚᱲᱟᱜ ᱠᱚᱛᱮ ᱦᱮᱡ ᱨᱮᱱᱟᱜ ᱥᱟᱺᱜᱤᱧ ᱠᱷᱟᱱ ᱫᱚ ᱦᱳᱭᱛᱳ ᱡᱟᱦᱟᱸ ᱞᱮᱠᱟ ᱠᱟ ᱜᱮ ᱵᱟᱭᱨᱮ ᱨᱮ ᱦᱳᱭᱳᱜ ᱠᱟᱱᱟ, ᱠᱤᱱᱛᱩ ᱚᱲᱟᱜ ᱨᱮ ᱦᱮᱡ ᱞᱮᱱ ᱠᱷᱟᱱ ᱠᱚ ᱚᱱᱟ ᱫᱚ ᱟᱨᱚ ᱵᱤᱥᱤ ᱵᱚᱛᱚᱨ ᱛᱚ ᱨᱟᱱ ᱢᱤᱫᱴᱟᱝ ᱵᱮᱯᱟᱨ ᱠᱟᱱᱟ ᱥᱮ ᱱᱚᱝᱠᱟ ᱩᱛᱯᱟᱛ ᱞᱮᱠᱷᱟᱱ ᱠᱚ ᱟᱹᱰᱤ ᱡᱤᱱᱤᱥ ᱜᱮ ᱠᱷᱚᱛᱤᱜᱼᱟ
ᱦᱮᱸᱛᱚ ᱦᱮᱸ ᱢᱟᱱᱮ ᱟᱭᱢᱟ ᱞᱮᱠᱟᱱᱟᱜ ᱢᱟᱱᱮ ᱛᱤᱱᱟᱹᱜ ᱢᱟᱱᱮ ᱟᱠᱚ ᱡᱚᱢᱟ ᱵᱟᱝᱠᱚ ᱡᱚᱢᱟ ᱢᱟᱱᱮ ᱤᱱᱟᱹ ᱠᱷᱚᱱᱟᱜ ᱟᱨᱠᱤ ᱜᱟᱴᱮ ᱵᱤᱥᱤ ᱠᱚ ᱠᱷᱚᱛᱤᱭᱟ ᱟᱨᱠᱤ
ᱦᱮᱸ
ᱢᱟᱱᱮ ᱟᱭᱟᱜ ᱡᱩᱫᱤ ᱟ ᱡᱚᱢ ᱠᱟᱨ ᱢᱚᱛᱚ ᱜᱮ ᱡᱩᱫᱤ ᱤᱭᱟᱹᱟᱭ ᱥᱮ ᱢᱟᱱᱮ ᱴᱷᱤᱠ ᱜᱮᱭᱟ ᱛᱟᱦᱮᱱᱟ ᱟᱨ ᱢᱟᱱᱮ ᱛᱤᱱᱟᱹᱜ ᱡᱚᱢᱟᱠᱚ ᱥᱮ ᱵᱟᱝᱠᱚ ᱡᱚᱢᱟ ᱢᱟᱱᱮ ᱠᱷᱚᱛᱤ ᱜᱤᱰᱤ ᱠᱟᱜᱼᱟ ᱠᱚ ᱟᱨᱠᱤ ᱵᱮᱥᱤ ᱧᱚᱜ ᱢᱟᱱᱮ ᱟᱵᱚᱣᱟᱜ ᱢᱟᱱᱮ ᱮᱢᱱᱤᱛᱮ ᱡᱟᱦᱟᱸ ᱱᱮᱪᱟᱨᱮᱞ ᱦᱩᱭᱩᱜᱼᱟ ᱚᱱᱟ ᱟᱫᱚ ᱵᱟᱝᱜᱮ ᱟᱵᱚ ᱡᱟᱦᱟᱸ ᱪᱟᱥ ᱞᱟᱹᱜᱤᱫ ᱢᱟᱱᱮ ᱟᱵᱚ ᱡᱚᱢ ᱞᱟᱹᱜᱤᱫ ᱵᱚ ᱟᱨᱡᱟᱣᱟ ᱥᱮ ᱢᱟᱱᱮ ᱪᱟᱥ ᱜᱮᱮᱭᱟᱵᱚ ᱚᱱᱠᱟᱱ ᱡᱤᱱᱤᱥ ᱠᱚ ᱟᱨᱠᱤ ᱢᱟᱱᱮ
ᱚ ᱚ
ᱢᱟᱱᱮᱻ ᱦᱮᱸᱛᱚ ᱦᱮᱸ ᱟᱨ ᱢᱟᱱᱮ ᱪᱟᱥ ᱵᱟᱲᱟᱭ ᱜᱮᱭᱟ ᱠᱚ ᱟᱹᱞᱩ ᱴᱟᱞᱩ ᱠᱚ ᱴᱷᱤᱠ ᱜᱮᱭᱟ ᱢᱟᱱᱮ ᱥᱚᱵᱽᱡᱤ ᱠᱚ ᱪᱟᱥ ᱜᱮᱭᱟ ᱥᱮᱨᱚᱠᱚᱢᱟᱜ ᱟᱨᱠᱤ ᱢᱟᱱᱮ ᱟᱞᱩ ᱡᱚᱠᱷᱚᱱ ᱠᱚ ᱪᱟᱥ ᱜᱮᱭᱟ ᱩᱱ ᱫᱚ ᱟᱨᱠᱤ ᱟᱨᱚ ᱵᱮᱥᱤ ᱠᱟᱭᱛᱮ ᱟᱨ ᱠᱤ ᱧᱮᱞᱚᱜ ᱜᱮᱭᱟ ᱠᱚ ᱴᱷᱤᱠ ᱜᱮᱭᱟ ᱾
ᱦᱮᱸᱦᱟ ᱦᱟ ᱦᱳᱭᱛᱚ ᱟᱹᱞᱩ ᱫᱚ ᱡᱟᱹᱥᱛᱤ ᱧᱚᱜ ᱢᱚᱱᱮ ᱦᱳᱭ ᱟᱯᱮ ᱚᱱᱟ ᱥᱟᱭᱤᱰ ᱨᱮᱫᱚ ᱪᱟᱥ ᱧᱚᱜ ᱦᱩᱭᱩᱜ ᱟ? ᱟᱨ ᱡᱚᱢ ᱠᱚᱦᱚᱸ ᱦᱭᱛᱳ ᱦ ᱛᱟᱠᱚᱣᱟ ᱟᱠᱚᱣᱟᱜ ᱚᱱᱟ ᱠᱚ ᱠᱷᱟᱹᱛᱤᱨ ᱦᱚᱳᱭᱛᱚ ᱟᱨ ᱡᱚᱢ ᱥᱩᱢᱩᱝ ᱠᱟᱭᱛᱮ ᱥᱩᱫᱩ ᱡᱚᱢ ᱫᱚ ᱵᱟᱝ ᱦᱚᱭᱛᱚ ᱟᱵᱟᱨ ᱠᱷᱚᱛᱤ ᱦᱚᱸᱠᱚ ᱠᱷᱚᱛᱤ ᱦᱚᱴᱚ ᱠᱟᱜᱼᱟ ᱚᱱᱟ ᱡᱤᱱᱤᱥ ᱟᱨ ᱡᱷᱚᱛᱚ ᱠᱷᱚᱱᱟᱜ ᱠᱷᱟᱨᱟᱯ ᱵᱩᱡᱷᱟᱹᱜᱼᱟ ᱥᱮ ᱡᱟᱦᱟᱸ ᱪᱟᱹᱥᱤ ᱪᱟᱥ ᱟᱠᱟᱫᱟᱭ ᱩᱱᱤ ᱢᱟ ᱟᱹᱰᱤ ᱦ ᱠᱚᱥᱴᱚ ᱠᱟᱛᱮᱜ ᱜᱮ ᱪᱟᱥ ᱟᱠᱟᱟᱭ ᱥᱮ
ᱪᱟᱥ ᱟᱠᱟᱫᱟᱭ ᱢᱟᱱᱮ, ᱢᱟᱱᱮ ᱠᱚᱥᱴᱚ ᱫᱚ ᱢᱟᱱᱮ ᱵᱤᱨᱟᱴ ᱠᱚᱥᱴᱚ ᱴᱷᱤᱠ ᱜᱮᱭᱟ ᱡᱟᱦᱟᱸᱭ ᱩᱱᱟᱹᱜ ᱪᱟᱹᱥᱤ ᱢᱟᱱᱮ ᱩᱱᱟᱹᱜ ᱠᱚᱥᱴᱚ ᱠᱟᱛᱮᱜ ᱢᱤᱫᱴᱮᱱ ᱡᱤᱱᱤᱥ ᱮ ᱦᱩᱭ ᱦᱚᱪᱚᱭᱟ ᱛᱟᱨᱯᱚᱨ ᱦᱩᱭᱪᱚ ᱯᱚᱨ ᱚᱱᱟ ᱠᱷᱚᱛᱤ ᱛᱟᱭᱟ ᱢᱟᱱᱮ ᱠᱟᱹᱴᱤᱡ ᱚᱱᱟ ᱠᱚᱥᱴᱚ ᱫᱚ ᱠᱟᱹᱴᱤᱡ ᱢᱟᱱᱮ ᱟᱹᱰᱤᱴᱟᱜ ᱜᱮ ᱵᱩᱡᱷᱟᱹᱜᱼᱟ ᱟᱨᱠᱤ ᱦᱮᱸ ᱚᱱ ᱦᱟᱝᱠᱟ
ᱟᱨ ᱪᱟᱥ ᱨᱮᱦᱚᱸ ᱩᱱᱟᱹᱜ ᱠᱚ ᱠᱷᱟᱴᱟᱱᱤ ᱦᱚᱸ ᱢᱮᱱᱟᱜᱼᱟ ᱾ ᱠᱚᱭ ᱢᱤᱫᱴᱟᱝ ᱪᱟᱹᱥᱤ ᱪᱟᱥᱟᱭ ᱟᱨ ᱟᱡ ᱱᱤᱡᱮ ᱟᱱ ᱛᱮ ᱟᱭᱟᱜ ᱫᱟᱲᱮ ᱠᱟᱛᱮ ᱟᱡ ᱠᱷᱟᱴᱟᱜ ᱟᱭ ᱟᱨ ᱛᱟᱭ ᱫᱚ ᱦᱩᱭᱩᱜ ᱠᱟᱱᱟ ᱠᱷᱚᱱᱟ ᱡᱮ ᱴᱟᱠᱟ ᱯᱚᱭᱥᱟ ᱠᱷᱚᱱᱟᱜ ᱦᱚᱸ ᱥᱟᱣᱟᱨ ᱠᱷᱳᱞ ᱥᱮ ᱟᱹᱰᱤ ᱠᱤᱪᱷᱩ ᱮᱢ ᱦᱩᱭᱩᱜ
ᱦᱮᱸ ᱟᱭᱢᱟ ᱞᱮᱠᱟᱱᱟᱜ ᱟᱨᱠᱤ ᱢᱟᱱᱮ ᱦᱮᱸᱛᱚ ᱦᱮᱸ ᱟᱭᱟᱜ ᱢᱟᱱᱮ ᱦᱩᱭᱩᱜ ᱛᱟᱭ ᱨᱮᱦᱚᱸ ᱵᱟᱝ ᱦᱩᱭᱩᱜ ᱛᱟᱭ ᱨᱮᱦᱚᱸ ᱢᱟᱱᱮ ᱪᱟᱥ ᱥᱤ ᱫᱚ ᱢᱟᱱᱮ ᱪᱟᱥ ᱜᱮᱭᱟ ᱩᱱᱤᱤᱫᱚ ᱢᱟᱱᱮ ᱠᱷᱚᱛᱤᱜ ᱛᱟᱭ ᱨᱮᱦᱚᱸ ᱟᱨ ᱢᱟᱱᱮ ᱞᱟᱵᱷ ᱫᱟ ᱢᱟᱱᱮ ᱩᱱᱤ ᱫᱚ ᱢᱟᱱᱮ ᱪᱟᱥ ᱫᱚ ᱪᱟᱥ ᱜᱮᱭᱟ ᱠᱚ ᱟᱨᱠᱤ ᱪᱟᱹᱥᱤ ᱫᱚ ᱚᱱᱠᱟ ᱴᱟᱭᱤᱵᱽ
ᱦ ᱟᱫᱚ ᱱᱚᱣᱟ ᱡᱤᱱᱤᱥ ᱡᱮ ᱟ ᱢᱚᱱᱮ ᱦᱚᱭ ᱯᱨᱟᱭ ᱫᱤᱱ ᱜᱮᱮ ᱱᱮᱛᱟᱨ ᱫᱚ ᱧᱮᱞ ᱟᱹᱜᱩ ᱜᱮᱭᱟ
ᱪᱮᱫᱵᱤᱱ ᱞᱟᱹᱭᱫᱟᱟ ᱵᱟᱝ ᱟᱡᱚᱢ
ᱟᱵᱽ ᱟᱫ ᱛᱟᱞᱤ ᱱᱚᱜᱼᱚᱭ ᱡᱮ ᱱᱚᱣᱟ ᱡᱤᱱᱤᱥ ᱱᱚᱣᱟ ᱡᱤᱱᱤᱥ ᱛᱚ ᱢᱚᱱᱮ ᱦᱚᱭ ᱢᱟᱱᱮ ᱵᱮᱥᱤ ᱵᱮᱥᱤᱨ ᱵᱷᱟᱜᱽ ᱥᱚᱢᱢᱚᱭ ᱜᱮ ᱧᱮᱞᱚᱜ ᱜᱮᱭᱟ ᱾
ᱦᱮᱸ ᱦᱮᱸ ᱢᱟᱱᱮ ᱵᱮᱥᱤᱨ ᱵᱷᱟᱜᱽ ᱥᱚᱢᱚᱭ ᱜᱮ ᱧᱮᱞᱚᱜ ᱜᱮᱭᱟ ᱟᱨᱠᱤ ᱢᱟᱱᱮ ᱪᱛᱩᱝ ᱫᱤᱱ
ᱟᱫᱚ ᱚᱱᱠᱟ ᱥᱚᱨᱠᱟᱨ ᱠᱚᱴᱷᱮᱱ ᱟ ᱢᱟᱱᱮ ᱚᱱᱠᱟ ᱠᱳᱱᱳ ᱟᱨᱫᱟᱥ ᱵᱟᱯᱮ ᱫᱚᱦ ᱠᱟᱫᱟ ᱡᱮ ᱟ ᱠᱤᱪᱷᱩ ᱨᱮᱦᱚᱸ ᱡᱩᱫᱤ ᱥᱚᱦᱚᱡᱳᱜᱤᱛᱟ ᱯᱮ ᱧᱟᱢ ᱠᱮᱭᱟ ᱱᱚᱣᱟ ᱫᱤᱠ ᱫᱤᱭᱮ ᱥᱮ ᱱᱩᱱᱟᱹᱜ ᱩᱛᱯᱟᱛ ᱵᱚᱱᱚᱚᱫᱯᱛᱚᱨᱟᱜ ᱟᱜ ᱢᱟᱱᱮ ᱟᱠᱚᱣᱟᱜ ᱠᱟᱹᱢᱤᱦᱚᱨᱟ ᱡᱩᱫᱤ ᱟᱠᱚ ᱠᱚ ᱠᱚᱨᱟᱣ ᱠᱮᱭᱟ ᱾
ᱟᱪᱪᱷᱟ ᱟᱪᱪᱷᱟ ᱟᱪᱪᱷᱟ ᱦᱮᱸ ᱢᱮᱱᱟᱜ ᱠᱚᱣᱟ ᱢᱮᱱᱟᱜ ᱫᱚ ᱟᱫᱚ ᱛᱩᱵᱩ ᱨᱮᱦᱚᱸ ᱥᱮ ᱩᱱᱠᱩ ᱫᱚ ᱵᱟᱢ ᱟᱴᱠᱟᱣ ᱫᱟᱲᱮᱭᱟᱭᱟ ᱥᱮ ᱩᱱᱤ ᱡᱟᱦᱟᱸ ᱥᱮᱠᱟᱛᱮᱭ ᱪᱟᱞᱟᱜ ᱟᱭ ᱩᱱᱤ ᱫᱚᱭ ᱪᱟᱞᱟᱜ ᱜᱮᱭᱟᱭ ᱢᱟᱱᱮ ᱡᱟᱦᱟᱸ ᱛᱤᱱᱟᱹᱜ ᱜᱟᱛᱮ ᱨᱮᱦᱚᱸ ᱟᱨᱠᱤ ᱢᱟᱱᱮ ᱵᱟᱝᱠᱚ ᱵᱟᱛᱟᱣ ᱜᱮᱭᱟ ᱟᱨᱠᱤ ᱡᱮ ᱩᱱᱤ ᱫᱚ ᱡᱮ ᱦᱚᱯᱚᱱ ᱡᱤᱱᱤᱥ ᱵᱟᱝ ᱠᱟᱱᱟ ᱮ ᱥᱮ ᱡᱮ ᱟᱢ ᱴᱷᱮᱞᱟᱣ ᱠᱟᱛᱮᱫ ᱦᱟᱱᱛᱮᱢ ᱥᱚᱨᱦᱟᱭᱟ ᱥᱮ ᱪᱮᱫ ᱚᱱᱠᱟ ᱦᱚᱸ ᱵᱟᱢ ᱫᱟᱲᱮᱭᱟᱜᱼᱟ ᱥᱮ ᱩᱱᱤ ᱫᱚ ᱟᱨ ᱢᱤᱫᱴᱮᱱ ᱵᱟᱨᱭᱟ ᱫᱚ ᱴᱷᱤᱠ ᱜᱤᱭᱟ ᱟᱨ ᱢᱟᱱᱮ ᱫᱚᱞ ᱠᱚᱠᱚ ᱦᱤᱡᱩᱜ ᱜᱮᱭᱟ ᱢᱤᱫ ᱥᱟᱶᱛᱮ ᱯᱟᱸᱪ ᱪᱷᱚᱴᱤ ᱟᱴ ᱫᱚᱥᱴᱤ ᱱᱚᱝᱠᱟ ᱠᱚ ᱦᱤᱡᱩᱜ ᱜᱤᱭᱟ ᱟᱨ ᱢᱟᱱᱮ ᱥᱮᱨᱚᱠᱚᱢ ᱦᱟᱹᱛᱤ ᱫᱚ ᱢᱟᱱᱮ ᱵᱚᱛᱚᱨ ᱜᱮᱭᱟᱠᱚ ᱥᱮ ᱢᱟᱱᱮ ᱨᱟᱹᱜᱤ ᱦᱟᱹᱛᱤ ᱠᱚ ᱛᱟᱦᱮᱱ ᱜᱤᱭᱟ ᱵᱤᱨ ᱨᱮᱱ ᱫᱚ ᱵᱮᱥᱤᱨ ᱵᱷᱟᱜᱽ ᱜᱮ ᱨᱟᱹᱜᱤ ᱦᱟᱹᱛᱤ ᱜᱮ ᱴᱷᱤᱠ ᱜᱤᱭᱟ
ᱦᱮᱸ ᱦᱮᱸ ᱵᱩᱡᱽ ᱠᱟᱹᱜᱼᱟ ᱞᱤᱧ ᱟᱫᱚ ᱱᱚᱣᱟ ᱡᱤᱱᱤᱥ ᱡᱩᱫᱤ ᱟ ᱢᱟᱱᱮ
ᱢᱤᱫᱴᱟᱝ ᱦᱚᱳᱭᱛᱳ ᱡᱩᱫᱤ ᱢᱟᱱᱮ ᱡᱮᱦᱮᱛᱩ ᱩᱱᱠᱩ ᱫᱚ ᱵᱤᱨ ᱨᱮᱱ ᱡᱤᱵᱽ ᱡᱤᱭᱟᱹᱞᱤ ᱠᱟᱱᱟ ᱠᱚ ᱟᱨ ᱢᱟᱱᱮ ᱾ ᱵᱚᱱᱚ ᱫᱚᱯᱛᱚᱨ ᱠᱷᱚᱱᱟᱜ ᱡᱩᱫᱤ ᱠᱟᱹᱡ ᱢᱟᱱᱮ ᱩᱱᱠᱩ ᱠᱚᱨᱮᱱᱟᱜ ᱢᱤᱫᱴᱟᱝ ᱱᱚᱣᱟ ᱢᱟᱱᱮ ᱨᱩᱠᱷᱤᱭᱟᱹ ᱛᱤᱸᱜᱩᱱ ᱞᱟᱹᱜᱤᱫ ᱢᱟᱱᱮ ᱩᱱᱠᱩ ᱡᱟᱛᱮ ᱵᱟᱠᱚ ᱠᱚ ᱦᱤᱡᱩᱜ ᱢᱟ ᱟᱨ ᱱᱚᱝᱠᱟᱱᱟᱜ ᱡᱩᱫᱤ ᱵᱮᱵᱚᱥᱛᱟ ᱠᱮᱭᱟ ᱠᱚ ᱪᱟᱹᱥᱤᱭᱟᱜ ᱥᱮ ᱦᱚᱲ ᱠᱚᱣᱟᱜ ᱜᱮ ᱢᱟᱱᱮ ᱟᱹᱰᱤᱴᱟᱜ ᱥᱩᱵᱤᱫᱷᱟ ᱦᱩᱭ ᱠᱚᱜᱼᱟ
ᱦᱮᱸ ᱦᱮᱸ ᱦᱮᱸ ᱢᱟᱱᱮ ᱟᱹᱰᱤᱴᱟᱜ ᱞᱮᱠᱟ ᱜᱮ ᱟᱨᱠᱤ ᱚᱱᱠᱟᱱᱟᱜ
ᱡᱟᱦᱟᱸᱭ ᱪᱟᱹᱥᱤ ᱡᱚᱢᱤ ᱦᱚᱸ ᱠᱟᱹᱴᱤᱡ ᱢᱟᱱᱮ ᱵᱮᱥᱛᱮ ᱪᱟᱥ ᱠᱮ ᱟᱨ ᱢᱟᱱᱮ ᱡᱟᱜᱮ ᱦᱩᱭ ᱠᱚᱜ ᱛᱟᱭ ᱵᱟᱝ ᱦᱩᱭ ᱠᱚᱜ ᱛᱟᱭᱟ ᱚᱱᱟ ᱫᱚ ᱴᱷᱤᱠ ᱜᱮᱭᱟ ᱠᱤᱱᱛᱩ ᱱᱩᱭ ᱟᱡ ᱟᱭᱠᱟᱨ ᱢᱚᱛ ᱛᱮ ᱡᱩᱫᱤ ᱪᱟᱥ ᱠᱮᱭᱟᱭ ᱴᱷᱤᱠ ᱜᱮᱭᱟ ᱟᱨᱠᱤ ᱢᱟᱱᱮ ᱟᱨ ᱞᱟᱦᱟ ᱛᱮᱫᱚ ᱥᱮ ᱢᱟᱱᱮ ᱚᱱᱠᱟ ᱩᱱᱟᱹᱜᱴᱟᱜ ᱫᱚ ᱦᱚᱭᱛᱚ ᱵᱟᱝᱠᱚ ᱛᱟᱦᱮᱸ ᱠᱟᱱᱟ ᱴᱷᱤᱠ ᱜᱮᱭᱟ ᱟᱨ ᱱᱮᱛᱟᱨ ᱫᱚ ᱩᱱᱠᱩ ᱞᱟᱜᱟ ᱦᱚᱲ ᱠᱚ ᱢᱮᱱᱟᱜ ᱠᱚᱣᱟ ᱥᱮ ᱢᱟᱱᱮ ᱦᱟᱱᱛᱮ ᱠᱷᱚᱱᱟᱜ ᱱᱟᱛᱮ ᱦᱟᱱᱛᱮ ᱠᱚ ᱞᱟᱜᱟ ᱠᱚᱣᱟ ᱟᱨ ᱱᱟᱛᱮ ᱠᱷᱚᱱᱟᱜ ᱦᱟᱱᱛᱮ ᱠᱚ ᱞᱟᱜᱟ ᱠᱚᱣᱟ ᱮᱢᱚᱱ ᱢᱟᱱᱮ ᱜᱚᱴᱟ ᱥᱮᱫ ᱜᱮ ᱟᱨᱠᱤ ᱟᱨ ᱢᱟᱱᱮ ᱨᱟᱜᱤ ᱪᱟᱵᱟ ᱠᱟᱱᱟ ᱠᱚ ᱥᱮ ᱟᱨ ᱡᱟᱦᱟᱸᱭ ᱡᱩᱫᱤ ᱧᱟᱢᱮᱭᱟ ᱦᱚᱨ ᱵᱤᱨ ᱠᱚᱨᱮ ᱛᱟᱦᱚᱞᱮ ᱛᱚ ᱢᱟᱱᱮ ᱟᱫᱚ ᱚᱸᱰᱮ ᱫᱚ ᱞᱟᱹᱭ ᱜᱮ ᱵᱟᱝ ᱜᱟᱱᱚᱜᱼᱟ ᱮᱢᱚᱱ ᱚᱵᱚᱥᱛᱟ ᱢᱟᱱᱮ ᱚᱱᱠᱟ ᱠᱚ ᱨᱟᱹᱜᱤ ᱪᱟᱵᱟ ᱦᱚᱪᱚ ᱠᱟᱜ ᱠᱚᱣᱟ ᱦᱟᱹᱛᱤ ᱟᱨᱠᱤ ᱢᱟᱱᱮ ᱮᱢᱚᱱ ᱟᱢ ᱱᱚᱰᱮ ᱠᱷᱚᱱᱟᱜ ᱚᱸᱰᱮᱢ ᱞᱟᱜᱟ ᱠᱮᱫᱮᱭᱟ ᱟᱨᱚ ᱩᱱᱤ ᱚᱱᱟᱴᱟᱜ ᱠᱷᱚᱱᱟᱜ ᱟᱨᱚ ᱚᱱᱛᱮ ᱞᱟᱜᱟᱭᱟ ᱚᱱᱛᱮ ᱡᱩᱫᱤ ᱵᱟᱝᱠᱚ ᱯᱟᱨᱚᱢ ᱦᱚᱪᱟᱠᱣᱟ ᱛᱟᱦᱚᱞᱮ ᱟᱨᱚ ᱱᱟᱛᱮ ᱠᱚ ᱨᱩᱣᱟᱹᱲ ᱠᱮᱫ ᱠᱚᱣᱟ ᱚᱱᱠᱟᱱ ᱟᱨᱠᱤ ᱢᱮᱱᱟᱜ ᱠᱚᱣᱟ ᱟᱨ ᱵᱟᱝᱠᱷᱟᱱ ᱫᱚ ᱞᱟᱦᱟ ᱛᱮᱫᱚ ᱢᱟᱱᱮ ᱛᱟᱦᱮᱸ ᱠᱟᱱᱟ ᱦᱤᱡᱩᱜ ᱛᱟᱦᱮᱸᱫ ᱟᱠᱚ ᱢᱟᱱᱮ ᱚᱱᱠᱟ ᱟᱛᱳ ᱠᱚᱨᱮᱱ ᱜᱮ ᱚᱱᱠᱟ ᱠᱚ ᱛᱟᱦᱮᱱ ᱛᱟᱦᱮᱸᱜᱼᱟ ᱚᱱᱠᱟ ᱠᱚ ᱞᱟᱜᱟ ᱯᱟᱨᱚᱢ ᱤᱫ ᱠᱚ ᱛᱟᱦᱮᱸᱜᱼᱟ᱾ ᱠᱤᱱᱛᱩ ᱱᱮᱛᱟᱨ ᱫᱚ ᱩᱱᱠᱩ ᱢᱟᱱᱮ ᱯᱷᱚᱨᱮᱥᱴᱟᱨ ᱨᱮᱱ ᱦᱚᱲ ᱠᱚᱜᱮ ᱟᱨᱠᱤ ᱢᱟᱱᱮ ᱟᱹᱰᱤᱜᱮ
ᱚᱸ
ᱢᱮᱱᱟᱜ ᱠᱚᱣᱟᱠᱤ ᱡᱮ ᱦᱟᱹᱛᱤ ᱧᱮᱞ ᱠᱚᱯᱮ ᱥᱮ ᱪᱮᱫ ᱞᱮᱠᱟ ᱢᱟᱱᱮ ᱧᱮᱞ ᱠᱚᱣᱟ ᱠᱚ ᱴᱷᱤᱠ ᱜᱮᱭᱟ ᱠᱤᱱᱛᱩ ᱦᱟᱱᱟ ᱱᱟᱣᱟᱠ ᱟᱨᱠᱤ ᱟᱰᱤᱠᱤᱪᱽᱩ ᱛᱮ ᱚᱱᱠᱟ ᱢᱟᱱᱮ ᱵᱟᱝᱠᱚ ᱪᱟᱞᱟᱣ ᱦᱚᱪᱚ ᱟᱠ ᱜᱮᱭᱟ ᱟᱨ ᱨᱮᱸᱜᱮᱡ ᱡᱟᱞᱟ ᱪᱮᱫ ᱠᱚ ᱪᱤᱠᱟᱭᱟ ᱠᱟᱹᱡ ᱩᱱᱠᱩ ᱦᱚᱸ ᱢᱟᱱᱮ ᱠᱟᱹᱴᱤᱡ ᱪᱩᱞᱩᱝ ᱡᱚᱢ ᱫᱚ ᱵᱟᱝ ᱥᱮ ᱩᱱᱠᱩ ᱫᱚ ᱩᱱ ᱢᱟᱨᱟᱝ ᱞᱟᱡ ᱛᱟᱠᱚ ᱩᱱᱟᱹᱜ ᱜᱟᱱ ᱠᱚ ᱡᱚᱢᱟ᱾ ᱦᱮᱸᱛᱚ ᱟᱨ ᱩᱱᱠᱩᱣᱟᱜ ᱡᱚᱢ ᱦᱚᱸ ᱛᱚ ᱫᱚᱨᱠᱟᱨ ᱥᱮ
ᱦᱢ ᱟᱨ ᱦᱚᱭᱛᱚ ᱱᱚᱣᱟ ᱠᱷᱟᱹᱛᱤᱨ ᱵᱤᱥᱤ ᱦᱚᱸ ᱩᱛᱯᱟᱛ ᱦᱩᱭᱩᱜ ᱟ ᱥᱮ ᱵᱮᱥᱤ ᱠᱚ ᱟᱨ ᱨᱟᱹᱜᱤ ᱨᱮᱠᱚ ᱛᱟᱦᱮᱱᱟ ᱠᱟᱨᱚᱱ ᱢᱚᱱᱛᱮ ᱱᱚᱜᱼᱚᱭ ᱡᱮ ᱯᱷᱚᱨᱮᱥᱴᱟᱨ ᱨᱮᱱ ᱦᱚᱲ ᱠᱚ ᱡᱮ ᱟᱨ ᱚᱱᱛᱮ ᱠᱷᱚᱱᱟᱜ ᱡᱟᱦᱟᱸ ᱥᱮᱫ ᱦᱚᱳᱭᱛᱳ ᱠᱚ ᱪᱟᱞᱟᱣ ᱟᱠᱟᱱᱟ ᱚᱱᱛᱮ ᱠᱷᱚᱱᱟᱜ, ᱯᱷᱚᱨᱮᱥᱴᱟᱨ ᱮᱢ ᱠᱟᱜᱼᱟ ᱚᱸᱰᱮᱱ ᱩᱱᱠᱩ ᱦᱚᱲ ᱮᱢ ᱠᱟᱛᱮᱫ ᱮᱴᱟᱜ ᱥᱮᱫ ᱠᱚ ᱞᱟᱜᱟ ᱤᱫᱤ ᱠᱚᱣᱟ᱾ ᱟᱨ ᱱᱚᱣᱟ ᱦᱚᱸ ᱢᱤᱴᱟᱝ ᱦᱚᱳᱭᱛᱚ ᱩᱱᱠᱩ ᱫᱚ ᱮᱢᱱᱤ ᱛᱮ ᱛᱚ ᱟᱨ ᱦᱩᱰᱤ ᱧᱚᱜ ᱡᱤᱭᱟᱹᱞᱤ ᱫᱚ ᱵᱟᱝ ᱠᱟᱱᱟ
ᱵᱟᱝ ᱵᱟᱝ ᱵᱟᱝ, ᱟᱹᱰᱤ ᱞᱟᱹᱴᱩ ᱜᱮᱭᱟ ᱩᱱᱠᱩ ᱩᱱᱠᱩ ᱫᱚ,
ᱛᱟᱦᱚᱞᱮ ᱩᱝᱠᱩ ᱞᱟᱜᱟ ᱠᱚᱨᱛᱮ ᱜᱮᱞᱮ ᱢᱟᱱᱮ ᱟᱹᱰᱤ ᱨᱚᱠᱚᱢ ᱱᱚᱜᱼᱚᱭ ᱡᱮ ᱟᱹᱰᱤ ᱦᱚᱲ ᱯᱷᱚᱴᱠᱟ ᱠᱚ ᱪᱟᱯᱟᱫᱟ ᱛᱟᱯᱚᱨᱮ ᱟᱹᱰᱤ ᱠᱤᱪᱷᱩ ᱞᱮᱠᱟᱱᱟᱜ ᱡᱟᱦᱟᱸ ᱫᱚ ᱟᱹᱞᱤᱧ ᱞᱤᱧ ᱟᱻ ᱢᱟᱱᱮ ᱟᱸᱡᱚᱢ ᱟᱠᱟᱜᱼᱟ ᱞᱤᱧ ᱟᱨ ᱡᱮ ᱟ ᱦᱟᱜ ᱱᱚᱝᱠᱟ ᱚᱝᱠᱟ ᱠᱟᱛᱮ ᱠᱚ ᱞᱟᱜᱟ ᱠᱚᱣᱟ ᱥᱮ ᱛᱚ ᱩᱱᱠᱩᱣᱟᱜ ᱦᱚᱸ ᱢᱤᱫᱴᱟᱝ ᱡᱚᱢ ᱨᱮᱱᱟᱜ ᱨᱮᱸᱜᱮᱡ ᱡᱟᱞᱟ ᱦᱚᱸ ᱦᱚᱳᱭᱛᱚ ᱢᱤᱫᱴᱟᱝ ᱨᱟᱹᱜᱤ ᱫᱚ ᱩᱫᱜᱟᱹᱜ ᱛᱟᱠᱚᱣᱟ ᱟᱨ ᱦᱚᱭᱛᱚ ᱱᱚᱜ ᱚᱭ ᱡᱮ ᱦᱚᱳᱭᱛᱚ ᱚᱸᱰᱮ ᱟᱠᱚ ᱠᱚ ᱡᱚᱢ ᱢᱮᱱ ᱛᱮᱜᱼᱟ ᱱᱚᱣᱟ ᱦᱚᱸ ᱟᱨ ᱱᱚᱰᱮ ᱠᱷᱚᱱᱟᱜ ᱛ ᱱᱚᱝᱠᱟ ᱦᱩᱭᱩᱜ ᱠᱟᱱᱟ ᱱᱚᱛᱮ ᱠᱷᱚᱱᱟᱜ ᱦᱟᱱᱛᱮ ᱞᱟᱜᱟᱭᱮᱫ ᱠᱚᱣᱟ ᱟᱵᱟᱨ ᱦᱟᱱᱛᱮ ᱠᱷᱱ ᱦᱚᱸ ᱯᱷᱚᱨᱮᱥᱴᱟᱨ ᱨᱮᱱ ᱦᱚᱲ ᱮᱢ ᱠᱟᱛᱮ ᱟᱵᱟᱨ ᱮᱴᱟᱜ ᱥᱮᱫ ᱠᱚ ᱞᱟᱜᱟ ᱤᱫᱤᱭᱮᱫ ᱠᱚ ᱛᱟᱸᱦᱚᱞᱮ ᱠᱷᱟᱱ ᱩᱱᱠᱩᱣᱟᱜ ᱛᱚ ᱢᱤᱫᱴᱟᱝ ᱡᱚᱢ ᱨᱮᱱᱟᱜ ᱚᱱᱟ ᱢᱤᱫᱴᱟᱝ ᱜᱷᱟᱴᱛᱤ ᱛᱟᱦᱮᱱ ᱠᱟᱱᱟ ᱥᱮ ᱩᱱ ᱱᱚᱰᱮ ᱠᱷᱚᱱᱟᱜ ᱦᱟᱸᱰᱮ ᱠᱚ ᱞᱟᱜᱟᱣᱮᱫ ᱠᱚᱣᱟ ᱦᱟᱸᱰᱮ ᱠᱷᱚᱱᱟᱜ ᱱᱚᱰᱮ, ᱚᱱᱟ ᱠᱷᱟᱹᱛᱤᱨ ᱦᱚᱤᱛᱳ ᱵᱤᱥᱤ ᱠᱚ ᱨᱟᱹᱜᱤᱜ ᱠᱟᱱᱟ ᱟᱨ ᱠᱤᱪᱷᱩ ᱠᱷᱮᱛᱨᱮ ᱞᱤᱧ ᱧᱮᱞ ᱟᱠᱟ ᱱᱠᱟ ᱧᱮᱞᱚᱜ ᱜᱮᱭᱟ ᱡᱮ ᱦᱚᱲ ᱠᱚᱦᱚᱸ ᱟᱹᱰᱤ ᱡᱟᱹᱥᱛᱤ ᱢᱟᱱᱮ ᱮᱴᱨᱟᱠᱴ ᱠᱚᱜᱮᱭᱟ ᱠᱚ ᱥᱮ ᱟᱹ ᱜᱚᱡ ᱦᱟᱹᱵᱤᱡ ᱦᱚᱸᱠᱚ ᱤᱫᱤ ᱠᱚᱜᱮᱭᱟ ᱱᱚᱝᱠᱟ᱾
ᱛᱚ ᱦᱮᱸ ᱚᱱᱠᱟ ᱢᱟᱱᱮ ᱜᱚᱡ ᱢᱟᱱᱮ ᱥᱮᱨᱚᱠᱚᱢ ᱡᱩᱫᱤ ᱧᱟᱢᱮᱭᱟᱭ ᱛᱟᱦᱞᱮ ᱩᱱᱤ ᱫᱚ ᱟᱫᱚ ᱢᱟᱱᱮ ᱫᱟᱹᱲ ᱫᱚ ᱟᱫᱚ ᱪᱤᱠᱟᱹᱛᱮᱢ ᱫᱟᱹᱲᱟ, ᱢᱟᱱᱮ ᱚᱱᱠᱟᱱᱟᱜ ᱮᱢᱚᱱ ᱠᱤᱴᱤᱠᱮᱞᱥ ᱥᱚᱢᱚᱭ ᱦᱤᱡᱩᱜ ᱜᱮᱭᱟ ᱥᱮ ᱢᱟᱱᱮ, ᱚᱸᱰᱮ ᱠᱷᱚᱱᱟᱜ ᱵᱟᱧᱪᱟᱣ ᱨᱩᱣᱟᱹᱲ ᱫᱚ ᱠᱷᱩᱵ ᱢᱟᱱᱮ, ᱵᱟᱠᱚ ᱡᱚᱱᱚᱠ ᱟᱨᱠᱤ ᱢᱟᱱᱮ ᱪᱮᱫ ᱤᱧ ᱞᱟᱹᱭᱟ᱾
ᱦᱮᱸ ᱟᱨ ᱦᱚᱳᱭ ᱡᱮ ᱵᱤᱥᱮᱥ ᱠᱚᱨᱮ ᱱᱚᱣᱟ ᱟᱸ ᱪᱟᱥ ᱟᱵᱟᱫ ᱡᱚᱢ ᱫᱚ ᱢᱟᱨᱟᱝ ᱢᱤᱫᱴᱟᱝ ᱠᱟᱱᱟ ᱟᱨ ᱢᱤᱫᱴᱟᱝ ᱢᱟᱹᱱᱢᱤ